ᱟᱸᱡᱚᱢᱚᱜ ᱠᱟᱱᱟ?
ᱦᱳᱭ ᱟᱸᱡᱚᱢ ᱧᱟᱢᱚᱜ ᱠᱟᱱ ᱜᱮᱭᱟ, ᱟᱨ ᱥᱟᱶᱛᱮ ᱡᱚᱦᱟᱨ ᱜᱮ᱾
ᱦᱮᱸ ᱡᱚᱦᱟᱨ ᱜᱮ, ᱟᱯᱮ ᱥᱮᱫ ᱫᱚᱭ ᱫᱟᱜ ᱡᱟ ᱡᱟᱹᱯᱩᱫ ᱫᱟᱭ ᱥᱮ ᱵᱟᱝ?
ᱦᱳᱭ ᱟᱞᱮᱥᱮᱜ ᱫᱚ ᱫᱟᱜ ᱡᱟᱹᱯᱩ ᱫᱚ ᱚᱝᱠᱟ ᱫᱚ ᱵᱟᱹᱱᱩᱜ ᱟᱠᱟᱜᱼᱟ, ᱵᱟᱨ ᱯᱮ ᱫᱤᱱ ᱠᱷᱚᱱ ᱟᱨ ᱠᱷᱟᱹᱞᱤ ᱦᱚᱭ ᱜᱮ ᱧᱮᱞᱚᱜ ᱠᱟᱱᱟ᱾ ᱟᱨ ᱨᱤᱢᱤᱞ ᱜᱮ ᱧᱮᱞᱚᱜ ᱠᱟᱱᱟ, ᱟᱨ ᱥᱟᱹᱨᱫᱤ ᱥᱤᱛᱩᱝ ᱫᱚᱢᱮᱜᱮᱭ ᱥᱟᱹᱨᱫᱤ ᱥᱤᱛᱝ ᱮ ᱟᱭ ᱮᱝᱠᱷᱟᱱ ᱫᱚ ᱟᱫᱚ ᱠᱟᱛᱷᱟ ᱠᱟᱹᱴᱤᱡ ᱦᱚᱸᱠ ᱟᱞᱤᱧ ᱞᱟᱹᱭᱮᱫ ᱛᱟᱦᱮᱱᱟ ᱛᱚ ᱟᱯᱮ ᱥᱮᱫ ᱫᱚ ᱱᱚᱜᱼᱝᱠᱟ ᱡᱟᱦᱟᱸ ᱫᱚ ᱥᱚᱨᱦᱟᱭ ᱠᱚᱫᱚ ᱥᱚᱦᱨᱟᱭ ᱫᱚ ᱵᱟᱝ ᱱᱚᱣᱟ ᱪᱟᱸᱫᱚ ᱵᱟᱯᱞᱟ ᱚᱲᱟᱜ ᱠᱚᱫᱚ ᱱᱚᱜᱝᱠᱟ ᱵᱮᱱ ᱪᱟᱞᱟᱣ ᱟᱠᱟᱱᱟ ᱥᱮ ᱵᱟᱝ? ᱟᱨ ᱵᱮᱱ ᱧᱮᱞ ᱟᱠᱟᱜ ᱠᱚᱣᱟ ᱥᱮ ᱵᱟᱝ? ᱤᱭᱟ. ᱵᱟᱯᱞᱟ ᱚᱲᱟᱜ ᱠᱚᱨᱮ ᱪᱮᱜ ᱠᱚ ᱠᱚ ᱠᱟᱹᱢᱤᱭ ᱜᱮᱭᱟ ᱢᱮᱱᱛᱮ?
ᱦᱮᱸ ᱦᱮᱸ ᱪᱟᱞᱟᱣ ᱟᱠᱟᱱ ᱜᱮᱭᱟᱞᱤᱧ ᱟᱨ ᱵᱟᱯᱞᱟ ᱚᱲᱟᱜ ᱠᱚᱦᱚᱸ ᱧᱮᱞ ᱦᱩᱭ ᱟᱠᱟᱱ ᱜᱮᱭᱟ, ᱟᱛᱳ ᱨᱮ ᱦᱩᱭᱩᱜ ᱜᱮᱭᱟ ᱛᱚ ᱟᱨ ᱥᱟᱶᱛᱮ ᱯᱮᱲᱟ ᱠᱚᱥᱮᱜ ᱦᱚᱸᱧ ᱪᱟᱞᱟᱣ ᱟᱠᱟᱱ ᱜᱮᱭᱟᱞᱤᱧ, ᱡᱤᱣᱛᱚᱜ ᱠᱚ ᱡᱤᱣᱛᱚᱜ ᱠᱚ ᱟᱨ ᱥᱟᱶᱛᱮ ᱵᱟᱨᱮᱛᱚ ᱠᱟᱹᱢᱤ ᱱᱚᱜ ᱠᱚ ᱪᱟᱞᱟᱣ ᱟᱠᱟᱱ ᱜᱮᱭᱟᱞᱤᱧ, ᱵᱟᱯᱞᱟᱲᱟᱜ ᱫᱚ ᱪᱮᱫᱟᱜ ᱫᱚ ᱵᱟᱝ ᱟᱨ ᱵᱟᱹᱨᱭᱟᱹᱛᱚᱜ ᱫᱚ ᱢᱮᱱᱠᱷᱟᱱ ᱟᱞᱮᱫ ᱫᱚ ᱠᱩᱲᱤ ᱜᱤᱫᱽᱨᱟᱹ ᱠᱚᱲᱟ ᱜᱤᱫᱽᱨᱟᱹ ᱯᱟᱦᱟ ᱠᱷᱚᱱᱟᱜ ᱡᱚᱠᱷᱚᱱ ᱵᱟᱹᱨᱭᱟᱹᱛᱚᱜ ᱠᱚ ᱪᱟᱞᱟᱜᱼᱟ, ᱛᱚ ᱠᱩᱲᱤ ᱜᱤᱫᱽᱨᱟᱹ ᱫᱚ ᱵᱟᱝ ᱠᱚ ᱤᱫᱤ ᱠᱚᱜᱮᱭᱟ, ᱟᱨ ᱡᱟᱸᱦᱟᱸ ᱡᱟᱸᱦᱟ ᱠᱩᱲᱤ ᱜᱤᱫᱽᱨᱟᱹ ᱡᱟᱦᱟᱸ ᱨᱮᱠᱚ ᱵᱤᱫᱟᱹᱭ ᱮᱫᱚᱠᱚ ᱚᱸᱰᱮ ᱡᱚᱠᱷᱚᱱ ᱠᱚ ᱟᱛᱳ ᱢᱚᱬᱮ ᱦᱚᱲ ᱥᱮ ᱢᱟᱺᱡᱷᱤ ᱜᱚᱰᱮᱛ ᱠᱚᱠᱚ ᱪᱟᱞᱟᱜ ᱜᱮᱫᱚ ᱵᱟᱨᱮᱛᱚᱜ ᱛᱚ ᱠᱷᱚᱱᱚᱜ ᱜᱤᱧ ᱪᱟᱞᱟᱣ ᱟᱠᱟᱱᱟ ᱠᱟᱹᱢᱤᱱ ᱦᱚᱸ ᱠᱟᱹᱢᱤᱱ ᱠᱟᱛᱮᱜ ᱤᱧ ᱪᱟᱞᱟᱣ ᱟᱠᱟᱱ ᱜᱮᱭᱟ᱾
ᱚᱱᱟ ᱠᱟᱛᱷᱟᱴᱟᱜ ᱵᱟᱹᱧ ᱵᱩᱡ ᱫᱟᱲᱮᱭᱼᱟᱫᱟ ᱱᱚᱜᱼᱚᱭ ᱠᱟᱹᱢᱤᱱ ᱫᱚ ᱟᱯᱮ ᱫᱚ ᱪᱮᱜ ᱯᱮ ᱞᱟᱹᱭ ᱜᱮᱭᱟ?
ᱦᱮᱸ ᱠᱟᱹᱢᱤᱱ ᱫᱚ ᱡᱟᱸᱦᱟᱸᱭ ᱚᱱᱮ ᱠᱟᱥᱟ ᱨᱮᱱᱟᱜ ᱞᱚᱴᱟ ᱠᱚ ᱛᱷᱟᱹᱨᱤ ᱠᱚ ᱵᱟᱹᱴᱤ ᱠᱚ ᱵᱟᱠᱥᱟ ᱠᱚ ᱡᱟᱸᱦᱟᱸ ᱠᱚ ᱟᱛᱩ ᱨᱤᱱ ᱢᱚᱬᱮ ᱦᱚᱲ ᱠᱚ ᱧᱮᱞ ᱫᱚ ᱡᱮ ᱱᱚᱰᱮᱱᱤᱜ ᱠᱩᱲᱤ ᱜᱤᱫᱽᱨᱟᱹ ᱪᱮᱜ ᱠᱚ ᱠᱩᱞ ᱟᱫᱮᱭᱟ ᱠᱚ, ᱡᱟᱸᱦᱟᱸ ᱚᱱᱟ ᱢᱚᱬᱮ ᱜᱚᱴᱟᱝ ᱠᱚ ᱧᱮᱞ ᱫᱚᱠᱚ ᱠᱚ ᱚᱱᱮ ᱚᱱᱟ ᱠᱚᱜᱮ ᱢᱚᱬᱮ ᱜᱚᱴᱟᱝ ᱡᱩᱫᱤᱢ ᱤᱫᱤᱭᱟ ᱟᱫᱚ ᱛᱟᱞᱦᱮ ᱚᱠᱚᱭ ᱠᱚ ᱠᱟᱥᱟ ᱞᱚᱴᱟ ᱥᱮ ᱛᱷᱟᱹᱨᱤ ᱵᱟᱹᱴᱤ ᱠᱚ ᱮᱢᱚᱜ ᱠᱟᱱᱟ, ᱟᱫᱚ ᱚᱱᱮ ᱚᱱᱟᱜᱮ ᱟᱞᱮ ᱫᱚ ᱠᱟᱹᱢᱤᱱ ᱞᱮ ᱢᱮᱛᱟᱠ ᱠᱚᱣᱟ ᱢᱩᱱᱤᱥ ᱠᱚ᱾ ᱥᱟᱶᱛᱮ ᱢᱩᱱᱤᱥ ᱦᱚᱸ ᱢᱤᱫᱴᱟᱝᱼᱮ ᱛᱟᱦᱮᱱ ᱜᱮᱭᱟ, ᱩᱱᱤ ᱫᱚᱭ ᱜᱚᱜ ᱠᱟᱜ ᱜᱮᱭᱟ ᱤᱭᱟᱹ ᱛᱩᱝᱠᱤ ᱨᱮ ᱚᱱᱟ ᱡᱟᱹᱱᱩᱢ ᱠᱚ ᱪᱟᱣᱞᱮ ᱠᱚ, ᱟᱹᱰᱤ ᱠᱤᱪᱷᱩ ᱚᱱᱠᱟᱱᱟᱜ ᱡᱚᱢ ᱡᱤᱱᱤᱥ ᱠᱚ ᱯᱷᱚᱞ ᱰᱚᱞ ᱠᱚ, ᱥᱟᱢᱵᱟᱣ ᱠᱟᱜᱼᱟ᱾ ᱚᱱᱟ ᱦᱩᱲᱩ ᱠᱚ ᱟᱫᱚ ᱚᱱᱟᱜᱮ ᱟᱞᱮ ᱥᱮᱫ ᱫᱚ ᱠᱟᱢᱤᱱ ᱢᱩᱱᱤᱥ ᱠᱚ ᱞᱟᱹᱭᱟᱠᱚ᱾
ᱟᱪᱪᱷᱟ ᱟᱹᱞᱤᱧ ᱫᱚ ᱦᱚᱜᱼᱚ ᱱᱟᱝᱠᱟᱱᱟᱜ ᱠᱟᱛᱷᱟ ᱫᱚ ᱵᱟᱹᱞᱤᱧ ᱵᱟᱰᱟᱭ ᱠᱟᱱ ᱛᱟᱦᱮᱱᱟ, ᱛᱚ ᱟᱨ ᱱᱚᱣᱟ ᱢᱟ ᱟᱹᱵᱤᱱ ᱢᱟ ᱯᱳᱭᱞᱩ ᱵᱟᱨ ᱵᱮᱱ ᱞᱟᱹᱭᱮᱜᱼᱟ ᱦᱮᱸ ᱥᱮ᱾ ᱟ ᱫᱚ ᱟᱸᱡᱚᱢ ᱠᱟᱛᱮᱜ ᱦᱚᱸ ᱚᱠᱟ ᱞᱮᱠᱟᱞᱤᱧ ᱵᱩᱡᱷᱟᱹᱣ ᱮᱫᱟ, ᱦᱮᱸᱥᱮ ᱟᱫᱚ ᱟᱪᱪᱷᱟ ᱴᱷᱤᱠ ᱜᱮᱭᱟ ᱚᱱᱟ ᱢᱟ ᱱᱟᱯᱟᱭ ᱠᱟᱛᱷᱟ, ᱛᱚᱵᱮ ᱱᱚᱜᱼᱚᱭ ᱡᱟᱸᱦᱟᱸᱭ ᱠᱚᱲᱟ ᱩᱸ ᱠᱚᱲᱟ ᱜᱤᱫᱽᱨᱟᱹ ᱥᱟᱶᱛᱮ ᱢᱤᱫᱴᱮᱱ ᱜᱟᱛᱮᱭ ᱛᱟᱦᱮᱱ ᱜᱮᱭᱟ ᱦᱳᱭᱥᱮ, ᱟᱯᱮ ᱥᱮ ᱫᱚ ᱩᱱᱤ ᱫᱚ ᱪᱤᱞᱤ ᱠᱚ ᱞᱟᱹᱭᱮ ᱜᱮᱭᱟ?
ᱢᱟᱱᱮ ᱵᱟᱹᱞᱤᱧ ᱟᱸᱡᱚᱢ ᱞᱮᱼᱟ ᱵᱮᱥ ᱞᱮᱠᱟ ᱟᱨ ᱢᱤᱫᱷᱟ ᱞᱟᱹᱭ ᱵᱤᱱ᱾
ᱦᱳᱭ ᱞᱟᱹᱭ ᱮᱫᱟᱞᱤᱧ ᱦᱚᱸᱚᱭ ᱠᱚᱲᱟ ᱜᱤᱫᱽᱨᱟᱹ ᱥᱟᱶᱛᱮ ᱡᱟᱸᱦᱟᱸᱭ ᱢᱤᱴᱮᱱ ᱚ ᱦᱚᱯᱚᱱ ᱠᱚᱲᱟ ᱜᱤᱫᱽᱨᱟᱹ ᱠᱚ ᱫᱚᱦᱚᱭᱮᱭᱟ, ᱩᱱᱤ ᱫᱚ ᱪᱤᱞᱤ ᱠᱚ ᱞᱟᱹᱭᱮ ᱜᱮᱭᱟ ᱟᱯᱮ ᱥᱮᱜ ᱫᱚ?
ᱟᱞᱮ ᱫᱚ ᱠᱚᱲᱟ ᱜᱤᱫᱽᱨᱟᱹ ᱥᱟᱶᱛᱮ ᱡᱟᱸᱦᱟᱸᱭ ᱠᱟᱹᱴᱤᱡ ᱠᱚᱠᱚ ᱛᱟᱦᱮᱱ ᱜᱮᱭᱟ ᱟᱡ ᱵᱷᱟᱹᱭ ᱛᱟᱠᱚ ᱥᱮ ᱩᱱᱠᱩ ᱫᱚ ᱟᱞᱮ ᱫᱚ ᱵᱷᱟᱴᱠᱩ ᱞᱮ ᱢᱮᱛᱟ ᱠᱚᱣᱟ, ᱟᱨ ᱩᱱᱠᱩ ᱫᱚ ᱱᱤᱡᱮ ᱢᱤᱫ ᱞᱟᱡ ᱵᱚᱭᱦᱟ ᱨᱮᱱ ᱫᱚ ᱵᱟᱠᱚ ᱵᱷᱟᱴ ᱠᱩ ᱠᱚᱣᱟ ᱩᱱᱠᱩ ᱫᱚ ᱠᱟᱠᱟ ᱠᱷᱩᱲᱟᱹ ᱥᱮ ᱢᱟᱹᱥᱤ ᱨᱮᱱ ᱜᱤᱫᱽᱨᱟᱹ, ᱥᱮ ᱠᱩᱠᱩ ᱟᱭᱩ ᱨᱮᱱ ᱜᱤᱫᱽᱨᱟᱹ, ᱥᱮ ᱠᱟᱠᱤ ᱨᱮᱱ ᱜᱤᱫᱽᱨᱟᱹ᱾ ᱚᱱᱮ ᱩᱱᱠᱩ ᱜᱮᱠᱚ ᱫᱚᱦᱚ ᱠᱚᱣᱟ ᱢᱤᱫ ᱞᱟᱡ ᱵᱚᱭᱦᱟ ᱫᱚ ᱵᱟᱝ, ᱟᱨ ᱡᱟᱦᱟᱸᱭ ᱠᱩᱲᱤ ᱜᱤᱫᱽᱨᱟᱹ ᱥᱟᱶᱛᱮ ᱛᱟᱦᱮᱱ ᱩᱱᱤ ᱫᱚᱞᱮ ᱢᱮᱛᱮ ᱞᱩᱸᱛᱤ ᱟᱨ ᱚᱱᱠᱟᱜᱮ ᱟᱭ ᱦᱚᱯᱚᱱ ᱵᱟ ᱥᱮ ᱟᱡ ᱡᱮᱴᱷᱟ ᱵᱟ ᱥᱮ ᱟᱭᱜ ᱠᱩᱠᱩ ᱟᱭᱳ ᱥᱮ ᱟᱡ ᱠᱟᱠᱤ ᱩᱱᱠ ᱨᱮᱱ ᱜᱤᱫᱽᱨᱟᱹ ᱠᱚ ᱞᱩᱸᱛᱤ ᱠᱚᱜᱮᱭᱟᱠᱚ ᱟᱨ ᱟᱯᱮ ᱥᱮᱜ ᱜᱮ ᱪᱤᱞᱤ ᱠᱚ ᱢᱮᱛᱟ ᱠᱚᱣᱟ? ᱟᱨ ᱚᱠᱚ ᱚᱝᱠᱟ ᱞᱩᱝᱛᱤ ᱥᱮ ᱵᱷᱟᱴᱠᱩ ᱠᱚ ᱫᱚᱦᱚ ᱠᱚᱣᱟ ᱟᱯᱮᱥᱮᱫ ᱨᱮᱜᱮ?
ᱦᱳᱭ ᱦᱳᱭ ᱡᱟᱦᱟᱸ ᱫᱚ ᱟᱵᱮᱱ ᱵᱮᱱ ᱤᱜ ᱫᱟ ᱢᱮᱱᱛᱮ ᱡᱟᱦᱟᱸ ᱫᱚ ᱵᱟᱠᱷᱳᱞᱨᱮ ᱱᱤᱝ ᱠᱚ ᱫᱚᱦᱚ ᱠᱚᱣᱟ ᱡᱟᱦᱟᱸ ᱫᱚ ᱢᱤᱫᱴᱮᱱ ᱫᱟᱠᱟ ᱴᱩᱠᱩᱡ ᱨᱮᱱ ᱜᱮ ᱟᱫᱚ ᱱᱚᱜᱝᱠᱟ ᱢᱤᱫ ᱞᱟᱭᱤᱱ ᱨᱮᱱ ᱫᱚ ᱵᱟᱝ ᱠᱚ ᱦᱩᱭᱩᱜ-ᱟ ᱡᱟᱦᱟᱸᱭ ᱫᱚ ᱮᱴᱟᱜ ᱜᱚᱜᱚ ᱨᱮᱱ ᱠᱚ ᱥᱮ ᱦᱚᱸᱝᱠᱟ ᱢᱟᱨᱟᱝ ᱜᱚ ᱢᱟᱨᱟᱝ ᱵᱟ ᱟᱸ ᱡᱟᱦᱟᱸ ᱫᱚ ᱡᱟᱦᱟᱸ ᱛᱤᱱᱟᱹᱜ ᱢᱮᱱᱟᱜ ᱠᱟᱫ ᱠᱚᱣᱟ ᱦᱟᱹᱭᱥᱟᱹ ᱥᱮ ᱠᱩ ᱛᱟᱠᱩ ᱨᱮᱱ ᱥᱮ ᱡᱟᱦᱟᱸ ᱛᱤᱱᱟᱹᱜ ᱡᱤᱴᱤᱢᱟᱹ ᱡᱷᱤᱴᱷᱤ ᱢᱟ ᱛᱟ ᱠᱚᱨᱮᱱ ᱜᱤᱫᱽᱨᱟᱹ ᱠᱚ ᱢᱮᱱᱟᱜ ᱟᱠᱟᱫ ᱠᱚᱣᱟ ᱩᱱᱠᱩ ᱜᱮᱠᱚ ᱟᱞᱮ ᱥᱮᱫ ᱫᱚ ᱩᱱᱠᱩ ᱫᱚᱠᱚ ᱞᱟᱹᱭ ᱠᱚᱣᱟ ᱞᱟᱝᱛᱟ ᱯᱚᱥᱟ ᱦᱚᱭ ᱥᱮ ᱞᱚᱝᱛᱟ ᱯᱚᱥᱟ ᱠᱚ ᱞᱟᱹᱭ ᱠᱚᱣᱟ ᱟᱫᱚ ᱴᱚᱴᱷᱟ ᱵᱤᱥᱛᱤ ᱜᱮ ᱵᱷᱤᱱᱟᱹ ᱵᱷᱤᱱᱟᱹ ᱮᱸ ᱞᱟᱹᱭ ᱠᱚᱜᱮᱭᱟ ᱟᱨ ᱡᱟᱦᱟᱸᱭ ᱠᱚ ᱥᱟᱫᱚᱢ ᱠᱚᱣᱟ ᱩᱱᱠᱩ ᱫᱚ ᱥᱟᱫᱚᱢ ᱫᱚᱠᱚ ᱦᱩᱭᱩᱜ ᱠᱟᱱᱟ ᱦᱚᱜᱚᱭ ᱡᱟᱦᱟᱸ ᱫᱚ ᱮ ᱢᱤᱫᱴᱮᱱ ᱠᱚᱲᱟ ᱨᱮᱱ ᱟᱡ ᱛᱮᱭᱟᱝ ᱜᱮ ᱡᱟᱹᱥᱛᱤ ᱠᱟᱭᱛᱮ ᱥᱟᱫᱚᱢ ᱫᱚᱭ ᱛᱟᱦᱮᱱᱟ ᱟᱨ ᱨᱟᱭᱵᱟᱨ ᱠᱚᱫᱚ ᱦᱚᱜ ᱱᱚᱝᱠᱟᱱ ᱠᱚ ᱦᱚᱲ ᱠᱚ ᱛᱟᱦᱮᱱᱟ ᱡᱟᱦᱟᱸᱭ ᱫᱚ ᱞᱟᱸᱫᱟᱱᱟᱜ ᱦᱚᱲ ᱜᱮᱠᱚ ᱛᱟᱦᱮᱱᱟ ᱨᱟᱭᱵᱟᱨ ᱠᱚᱫᱚ ᱟᱫᱚ ᱟᱵ ᱯᱮᱥᱮᱫ ᱫᱚ ᱚᱠᱟ ᱞᱮᱠᱟᱱ ᱦᱚᱲ ᱠᱚ ᱨᱟᱭᱵᱟᱨ ᱠᱚ ᱛᱟᱦᱮᱱ ᱜᱮᱭᱟ?
ᱟᱞᱮ ᱥᱮᱫ ᱫᱚ ᱨᱟᱭᱵᱟᱨ ᱨᱤᱫ ᱫᱚ ᱡᱟᱸᱦᱟᱭ ᱜᱮ ᱨᱟᱭᱵᱟᱨ ᱫᱟᱲᱮᱭᱟᱜᱟᱭ ᱛᱟᱛᱮ ᱠᱩᱢᱟᱹᱝ ᱦᱚᱸᱠᱚ ᱨᱟᱭᱵᱟᱨ ᱜᱮᱭᱟ ᱵᱟᱹᱦᱩ ᱛᱟᱠᱚ ᱦᱚᱸ ᱢᱟᱢᱟ ᱟᱭᱳ ᱛᱟᱠᱚ ᱦᱚᱸ ᱵᱤᱴᱤ ᱛᱟᱠᱚ ᱦᱚᱸ᱾ ᱟᱨ ᱥᱟᱶᱛᱮ ᱠᱟᱠᱤ ᱛᱟᱠᱚ ᱦᱚᱸ ᱡᱩᱫᱤ ᱚᱱᱠᱟ ᱨᱟᱭᱵᱟᱨ ᱠᱚ ᱵᱟᱠᱚ ᱧᱟᱢ ᱠᱚᱣᱟ ᱟᱫᱚ ᱱᱸᱤᱡᱮ ᱛᱮᱜᱮ ᱠᱚ ᱥᱟᱵ ᱠᱚᱣᱟ ᱠᱚ ᱟᱫᱚ ᱚᱱᱠᱟ ᱦᱩ ᱠᱚᱨ ᱠᱚ ᱵᱟᱨ ᱠᱚ ᱟᱞᱮ ᱥᱮᱫ ᱫᱚ ᱵᱟᱨ ᱯᱟᱦᱟ ᱨᱮᱱ ᱜᱮ ᱠᱩᱲᱤ ᱫᱚ ᱟᱨ ᱨᱮᱱ ᱮᱵᱟᱨᱮ ᱛᱟᱦᱮᱱᱟ ᱟᱨ ᱠᱚᱲᱟ ᱜᱤᱫᱽᱨᱟᱹ ᱚᱲᱟᱜ ᱨᱮᱱ ᱨᱟᱭᱵᱟᱨᱮ ᱛᱟᱦᱮᱱᱟ ᱚᱱᱠᱟ ᱟᱞᱮ ᱥᱮ ᱫᱚ
ᱟᱪᱪᱷᱟ ᱟᱪᱪᱷᱟ ᱪᱷᱟ ᱛᱚ ᱟᱞᱮ ᱥᱮᱫ ᱫᱚ ᱠᱟᱹᱴᱤᱡ ᱵᱷᱤᱱᱟᱹ ᱜᱮᱭᱟ ᱮᱸ ᱠᱟᱛᱷᱟ ᱨᱮ ᱟᱸᱡᱚᱢ ᱠᱟᱱᱟ ᱫᱟᱨᱟᱭ ᱠᱟᱱᱟᱭ ᱨᱟᱭ ᱵᱟᱨ ᱦᱤᱨᱤ ᱠᱟᱱᱟᱭ ᱵᱟᱨ ᱵᱟᱨ ᱦᱳᱭ ᱥᱮ ᱟᱫᱚ ᱢᱤᱫ ᱠᱟᱛᱷᱟ ᱛᱮᱫᱚ ᱟᱞᱮᱥᱮᱫ ᱫᱚ ᱢᱤᱫᱴᱮᱱ ᱜᱮ ᱨᱟᱭᱵᱟᱨ ᱫᱚᱭ ᱛᱟᱦᱮᱱᱟ ᱵᱟᱨᱭᱟ ᱯᱮᱭᱟ ᱫᱚ ᱵᱟᱠᱚ ᱛᱟᱦᱮᱱ ᱜᱮᱭᱟ ᱟᱨ ᱚᱱᱟ ᱠᱷᱟᱹᱛᱤᱨ ᱛᱮ ᱨᱟᱭᱵᱟᱨ ᱫᱚ ᱢᱤᱫ ᱴᱤ ᱜᱮ ᱟᱞᱮᱥᱮᱫ ᱫᱚ ᱛᱟᱦᱮᱸᱱᱟ ᱟᱫᱚ ᱟᱞᱮᱥᱱ ᱫᱚ ᱡᱚᱠᱷᱚᱱ ᱵᱟᱯᱞᱟᱜ ᱚᱠᱛᱚ ᱨᱮ ᱨᱟᱭᱵᱟᱨ ᱫᱚ ᱨᱮᱱ ᱴᱷᱮᱱ ᱵᱛᱤ ᱥᱟᱵ ᱠᱟᱛᱮᱫ ᱜᱮ ᱪᱟᱞᱟᱜ-ᱟ ᱪᱮᱫᱟᱜ ᱥᱮ ᱮᱢᱱᱤ ᱛᱮᱦᱚᱸ ᱨᱟᱭᱵᱟᱨ ᱦᱟᱲᱟᱢ ᱫᱚ ᱵᱟᱠᱚ ᱧᱮᱞ ᱜᱮᱭᱟ ᱚᱠᱟᱞᱮᱠᱟᱱ ᱠᱩᱲᱤ ᱜᱤᱫᱽᱨᱟᱹ ᱪᱚᱠᱩ ᱠᱚ ᱢᱟᱱᱮ ᱮᱜ ᱨᱟᱭᱵᱟᱨ ᱠᱚᱜᱮᱭᱟ ᱠᱚᱲᱟ ᱜᱤᱫᱽᱨᱟᱹ ᱥᱮ ᱚᱱᱠᱟ ᱠᱩᱲᱤ ᱜᱤᱫᱽᱨᱟᱹ ᱚᱠᱟᱞᱮᱠᱟᱱ ᱡᱟᱢᱟᱭ ᱠᱚ ᱧᱟᱢ ᱠᱚᱣᱟ ᱚᱱᱟ ᱠᱷᱟᱹᱛᱤᱨ ᱛᱮ ᱛᱮ ᱡᱩᱫᱤ ᱯᱟᱪᱮᱫ ᱛᱟᱭᱚᱢ ᱫᱟᱨᱟᱢ ᱡᱩᱫᱤ ᱠᱩᱲᱤ ᱜᱤᱫᱽᱨᱟᱹ ᱫᱟᱹᱲ ᱠᱮᱫᱟ ᱥᱮ ᱛᱟᱭᱚᱢ ᱫᱟᱨᱟᱢ ᱠᱚᱲᱟ ᱜᱤᱫᱽᱨᱟᱹ ᱦᱚᱸ ᱵᱷᱩᱞᱮ ᱠᱟᱹᱢᱤ ᱠᱮᱫᱟ ᱟᱫᱚ ᱛᱚᱠᱷᱚᱱ ᱠᱚ ᱡᱩᱫᱤ ᱠᱚ ᱢᱮᱛᱟᱭᱟ ᱡᱮ ᱦᱮᱸ ᱨᱟᱭᱵᱟᱨᱤᱡ ᱫᱚ ᱦᱚᱜᱚᱝ ᱠᱟ ᱵᱷᱟᱜᱮ ᱞᱮᱠᱟ ᱵᱟᱭ ᱧᱮᱞ ᱠᱟᱫᱮᱭᱟ ᱟᱫᱚ ᱛᱚᱠᱷᱚᱱ ᱜᱮ ᱞᱟᱹᱭ ᱠᱚᱣᱟ ᱡᱮ ᱱᱚᱜ ᱵᱟᱯᱞᱟ ᱨᱮᱱ ᱨᱮᱱᱴᱷᱮᱱ ᱵᱟᱫ ᱛᱤᱧ ᱥᱟᱵ ᱞᱮᱫ ᱫᱚ ᱟᱫᱚ ᱪᱮᱫ ᱯᱮ ᱵᱩᱡᱽ ᱠᱮᱫᱟ ᱤᱧᱫᱚ ᱵᱷᱟᱹᱜᱤ ᱞᱮᱠᱟ ᱵᱟᱹᱧ ᱧᱮᱞ ᱜᱮᱭᱟ ᱢᱮᱱᱛᱮ᱾ ᱟᱫᱚ ᱟᱯᱮ ᱥᱮᱫ ᱫᱚ ᱦᱚᱸᱜᱚᱝ ᱠᱟ ᱠᱚ ᱞᱟᱹᱭ ᱜᱮᱭᱟ ᱥᱮ ᱵᱟᱝᱟ?
ᱮ ᱵᱟᱝ ᱵᱟᱝ ᱟᱢ ᱡᱟᱦᱟᱸ ᱞᱮᱠᱟᱢ ᱞᱟᱹᱭ ᱠᱮᱭᱟ ᱚᱱᱠᱟ ᱢᱟ ᱟᱞᱮ ᱥᱮᱫ ᱫᱚ ᱵᱟᱠᱚ ᱞᱟᱹᱭ ᱠᱮᱭᱟ ᱟᱨ ᱨᱟᱭᱵᱟᱨ ᱦᱟᱲᱟᱢ ᱨᱟᱭᱵᱟᱨ ᱵᱩᱰᱦᱤ ᱜᱮ ᱚᱱᱮ ᱥᱟᱥᱟᱝ ᱫᱟᱲᱦᱤ ᱠᱚ ᱨᱟᱭᱵᱟᱨ ᱦᱟᱲᱟᱢ ᱫᱚ ᱨᱟᱭᱵᱟᱨ ᱵᱩᱰᱦᱤ ᱫᱚ ᱥᱩ ᱥᱟᱹᱲᱤ ᱠᱚ ᱮᱢᱟ ᱠᱚᱜᱮᱭᱟ ᱚᱱᱟ ᱠᱚᱜᱮᱧ ᱵᱟᱲᱟᱭ ᱜᱮᱭᱟ ᱟᱞᱮ ᱥᱮᱫ ᱫᱚ ᱟᱯᱮ ᱥᱮᱫ ᱫᱚ ᱚᱠᱟ ᱞᱮᱠᱟ?
ᱦᱳ ᱟᱞᱮᱥᱮᱫ ᱫᱚ ᱨᱟᱭᱵᱟᱨ ᱦᱟᱲᱟᱢ ᱫᱚ ᱚᱱᱟ ᱮ ᱮ ᱥᱩᱛᱤ ᱥᱟᱹᱲᱤ ᱢᱚᱛᱚᱡ ᱫᱚ ᱵᱟᱝᱠᱚ ᱮᱢᱟᱭᱟ ᱢᱤᱫᱴᱮᱱ ᱦᱟᱯᱟᱜ ᱦᱚᱸᱠᱚ ᱮᱢᱟᱭᱟ ᱚᱱᱟ ᱥᱛᱣᱛᱮ ᱜᱮᱭᱟ ᱵᱟᱯᱞᱟ ᱨᱮ ᱫᱚ
ᱦᱮᱸ ᱦᱮᱸ ᱟᱞᱮ ᱥᱮᱫ ᱫᱚ ᱟᱨ ᱩᱱᱠᱩ ᱠᱟᱢᱤ ᱢᱩᱱᱤᱥ ᱠᱚ ᱪᱟᱞᱟᱜ ᱜᱮ ᱩᱱᱠᱩ ᱫᱚ ᱥᱟᱥᱟᱝ ᱥᱟᱹᱲᱤ ᱠᱚ ᱮᱢᱟ ᱠᱚᱜᱮᱭᱟ ᱚᱸᱰᱮ ᱡᱟᱦᱟ ᱡᱟᱶᱟᱭ ᱚᱲᱟᱜ ᱠᱷᱚᱱᱟᱜ ᱠᱚ ᱮᱢᱟ ᱠᱚᱜᱮᱭᱟ ᱠᱳ ᱥᱟᱥᱟᱝ ᱥᱟᱹᱲᱤᱜᱼᱟ ᱡᱟᱦᱟᱸᱭ ᱩᱱᱤ ᱨᱟᱭᱵᱟᱨ ᱦᱟᱲᱟᱢ ᱩᱱᱤ ᱦᱚᱸᱠᱚ ᱮᱢᱟᱭ ᱜᱮᱭᱟ ᱟᱨ ᱥᱟᱶᱛᱮ ᱡᱟᱦᱟᱸᱭ ᱢᱩᱱᱤᱥ ᱩᱱᱤ ᱦᱚᱸ᱾ ᱥᱟᱥᱟᱝ ᱫᱷᱩᱛᱤ ᱠᱚ ᱮᱢᱟᱭ ᱜᱮᱭᱟ, ᱥᱟᱹᱲᱤ ᱠᱚ ᱮᱢᱟ ᱠᱚ ᱜᱮᱭᱟ ᱠᱚ ᱟᱞᱮ ᱥᱮᱫ ᱫᱚ᱾
ᱟᱪᱪᱷᱟ ᱟᱪᱪᱷᱟ ᱛᱚᱵᱮ ᱟᱹᱰᱤ ᱱᱟᱯᱟᱭ, ᱟᱞᱮ ᱥᱮᱫ ᱫᱚ ᱦᱚᱸᱜᱼᱚ ᱱᱚᱝᱠᱟ ᱧᱮᱞᱚᱜᱼᱟ ᱡᱟᱹᱥᱛᱤ ᱠᱟᱭᱛᱮ ᱡᱮ ᱡᱟᱦᱟᱸᱭ ᱮᱻ ᱨᱟᱭᱵᱟᱨ ᱦᱟᱲᱟᱢ ᱠᱟᱱᱟᱭ ᱦᱳᱭ ᱥᱮ, ᱩᱱᱤ ᱫᱚ ᱜᱟᱯᱟ ᱠᱚᱫᱚ ᱱᱚᱣᱟ ᱠᱷᱟᱹᱛᱤᱨ ᱠᱚ ᱥᱟᱦᱟᱭᱟ ᱪᱮᱫᱟᱜ ᱥᱮ ᱟᱞᱮ ᱥᱮᱫ ᱫᱚ ᱨᱟᱭᱵᱟᱨ ᱦᱟᱲᱟᱢ ᱫᱚ ᱢᱤᱫᱴᱮᱱ ᱜᱮ ᱛᱟᱦᱮᱱᱟ ᱟᱫᱚ ᱡᱚᱠᱷᱚᱱ ᱠᱚᱲᱟ ᱜᱤᱫᱽᱨᱟᱹ ᱵᱟᱹᱨᱭᱟᱹᱛᱚᱜ ᱮ ᱟᱹᱜᱩ ᱠᱚᱣᱟ ᱦᱮᱸ ᱥᱮ, ᱠᱩᱲᱤ ᱜᱤᱫᱽᱨᱟᱹ ᱥᱮ ᱟᱫᱚ ᱦᱟᱯ ᱦᱟᱯᱟ ᱥᱟᱵ ᱠᱟᱛᱮᱫ ᱟᱹᱜᱩ ᱠᱚᱣᱟ ᱟᱨ ᱦᱟᱱᱤ ᱴᱷᱮᱱ ᱢᱟ ᱛᱤ ᱥᱟᱵ ᱠᱟᱛᱮᱫ ᱟᱹᱜᱩ ᱠᱚᱣᱟ, ᱯᱟᱪᱷᱮᱫ ᱧᱩᱛ ᱨᱮ ᱤᱭᱟᱹ ᱨᱮ ᱪᱮᱫᱟᱜ ᱥᱮ ᱦᱚᱸᱜᱼᱚᱭ ᱟᱹᱣᱨᱤ ᱢᱟᱨᱥᱟᱞᱚᱜ ᱨᱮᱜᱮ ᱠᱚ ᱩᱰᱩᱠᱼᱟ ᱦᱟᱸᱰᱮ ᱠᱷᱚᱱ᱾ ᱮ ᱦᱚᱸᱜ ᱚᱱᱠᱟ ᱫᱩᱴᱟ ᱧᱤᱫᱟᱹ, ᱛᱤᱱᱴᱟ ᱧᱤᱫᱟᱹ ᱟᱞᱮ ᱥᱮᱱ ᱫᱚ᱾ ᱵᱟᱹᱨᱭᱟᱹᱛ ᱠᱚ ᱩᱰᱩᱠᱚᱜᱼᱟ ᱚᱱᱠᱟ ᱛᱤᱱᱴᱟ ᱧᱤᱫᱟᱹ ᱦᱚᱸ ᱠᱚ ᱩᱰᱩᱠᱚᱜ ᱜᱮᱭᱟ ᱥᱮᱛᱟᱜ ᱥᱤᱢ ᱨᱟᱜ᱾ ᱢᱟᱨᱥᱟᱞ ᱥᱟᱶᱛᱮ ᱡᱮᱢᱚᱱ ᱚᱸᱰᱮ ᱛᱤᱭᱳᱜ ᱥᱟᱶᱛᱮ ᱥᱤᱸᱫᱨᱟᱹ ᱫᱟᱱ ᱠᱚ ᱦᱳᱭᱚᱜ ᱮᱢᱟᱱ ᱚᱱᱟ ᱞᱮᱠᱟ ᱠᱚ ᱩᱰᱩᱠᱚᱜ ᱜᱮᱭᱟ ᱟᱞᱮ ᱥᱮᱱ ᱫᱚ᱾ ᱟᱞᱮ ᱥᱮᱫ ᱫᱚ ᱡᱤᱨᱟᱹᱣ ᱵᱟᱯᱞᱟ ᱠᱷᱟᱹᱛᱤᱨ ᱛᱮ ᱚᱱᱠᱟ ᱜᱮ ᱠᱚ ᱩᱰᱩᱠᱚᱜᱼᱟ, ᱟᱫᱚ ᱚᱱᱮ ᱡᱮ ᱦᱚᱸᱜᱼᱚᱝᱠᱟ ᱩᱱᱟᱹᱜ ᱜᱟᱱ ᱜᱩᱯᱤ ᱤᱫᱤᱭᱮᱫ ᱠᱚᱣᱟ ᱰᱟᱝᱨᱟ ᱠᱚ ᱦᱳᱭ ᱥᱮ ᱟᱫᱚ ᱚᱠᱚᱭᱴᱟᱜ ᱰᱟᱝᱨᱟ ᱦᱟᱸᱜ ᱚᱠᱟ ᱥᱮᱫ ᱮ ᱯᱩᱪᱩᱡᱚᱜᱼᱟ ᱚᱱᱟ ᱧᱩᱛ ᱨᱮ ᱟᱞᱚᱭ ᱟᱸᱫᱷᱟᱜ ᱢᱟ ᱚᱱᱟ ᱠᱷᱟᱹᱛᱤᱨ ᱛᱮ ᱡᱟᱹᱥᱛᱤ ᱠᱟᱭᱛᱮ ᱟᱨ ᱨᱮᱱ-ᱴᱷᱮᱱ ᱵᱟᱹᱛᱤ ᱫᱚᱠᱚ ᱥᱟᱵ ᱟᱭ ᱜᱮᱭᱟ, ᱚᱱᱟ ᱥᱟᱶᱛᱮ ᱴᱷᱟᱯᱟ ᱦᱚᱸ ᱠᱚ ᱥᱟᱵ ᱟᱭ ᱜᱮᱭᱟ᱾ ᱟᱫᱚ ᱟᱯᱮ ᱥᱮᱫ ᱜᱮ ᱚᱠᱟ ᱞᱮᱠᱟ?
ᱦᱮᱸ ᱦᱮᱸ ᱦᱮᱸ, ᱦᱮᱸ ᱟᱞᱮ ᱥᱮᱫ ᱦᱚᱸ ᱚᱱᱠᱟ ᱜᱮ ᱦᱩᱭᱩᱜ ᱜᱮᱭᱟ ᱢᱮᱱᱠᱷᱟᱱ ᱟᱞᱮ ᱟᱞᱮ ᱥᱮᱫ ᱫᱚ ᱦᱟᱸᱜ ᱠᱷᱟᱱ ᱠᱚᱠᱚ ᱛᱟᱦᱮᱱ ᱫᱚ ᱠᱚ ᱚᱱᱮ ᱩᱱᱠᱩ ᱜᱮ ᱦᱟᱸᱜ ᱠᱷᱟᱡ ᱥᱮ ᱡᱟᱦᱟᱸᱭ ᱜᱮᱠᱚ ᱩᱱᱤ ᱥᱟᱫᱮ ᱩᱱᱤ ᱡᱷᱚᱛᱚᱭ ᱥᱟᱸᱴᱟᱮ ᱠᱚᱭᱟ ᱧᱮᱞ ᱠᱚᱣᱟᱭ ᱩᱱᱤ ᱜᱮ ᱩᱱᱤᱭᱟᱜ ᱫᱟᱭᱤᱛᱛᱚ ᱨᱮᱜᱮ ᱥᱟᱱᱟᱢ ᱵᱟᱹᱨᱭᱟᱛ ᱠᱚ ᱥᱮ ᱵᱟᱨᱮᱛ ᱠᱚᱠᱚ ᱛᱟᱸᱦᱮ ᱛᱟᱦᱮᱱᱟ ᱚᱱᱟ ᱜᱮ ᱟᱭᱩ ᱦᱚᱲ ᱵᱟᱵᱟ ᱦᱚᱲ ᱠᱚ ᱪᱟᱞᱟᱣ ᱠᱟᱱ ᱫᱚ ᱩᱱᱤᱭᱟᱜ ᱫᱮᱠᱷᱵᱷᱟᱞ ᱛᱮᱜᱮ ᱧᱮᱞ ᱠᱚᱣᱟᱭ ᱚᱠᱚᱭᱟᱜ ᱥᱩᱵᱤᱫᱟ ᱚᱥᱩᱵᱤᱫᱷᱟ ᱞᱟᱡ ᱦᱟᱹᱥᱩ ᱠᱟᱴᱟ ᱦᱟᱹᱥᱩ ᱵᱚᱦᱚᱜ ᱦᱟᱹᱥᱩ ᱠᱚ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱦᱚᱸᱜ ᱚᱱᱟ ᱫᱚ ᱞᱟᱹᱠᱛᱤ ᱠᱟᱱ ᱜᱮᱭᱟ ᱦᱳᱭ ᱥᱮ ᱟᱨ ᱟᱫᱚ ᱦᱚᱜᱼᱚᱭ ᱟᱯᱮᱥᱮᱫ ᱫᱚ ᱚᱱᱟ ᱥᱟᱶᱛᱮ ᱡᱟᱦᱟᱸ ᱫᱚ ᱮᱸ ᱛᱤᱛᱨᱤ ᱠᱩᱲᱤ ᱠᱚᱫᱚ ᱠᱚ ᱛᱟᱦᱮᱱ ᱜᱮᱭᱟ ᱥᱮ ᱵᱟᱝ ᱫᱟᱜ ᱵᱟᱯᱞᱟ ᱠᱚᱫᱚ ᱟᱯᱮ ᱥᱮᱫ ᱫᱚ ᱦᱩᱭᱩᱜ ᱜᱮᱭᱟ ᱥᱮ ᱵᱟᱝ?
ᱦᱮᱸ ᱵᱮᱥ ᱞᱮᱠᱟ ᱵᱟᱝ ᱟᱸᱡᱚᱢ ᱞᱮᱱᱟ᱾
ᱦᱳᱭ ᱞᱟᱹᱭ ᱫᱟᱞᱤᱧ ᱡᱮ ᱦᱚᱜ-ᱚᱭ ᱟᱯᱮᱥᱮᱱ ᱫᱚ ᱦᱚᱸᱜ-ᱝᱚᱱᱠᱟ ᱛᱤᱛᱨᱤ ᱠᱩᱲᱤ ᱠᱚ ᱛᱟᱦᱮᱱ ᱜᱮᱭᱟ ᱥᱮ ᱵᱟᱝ? ᱦᱚᱸᱜᱼᱚᱝᱠᱟ ᱫᱟᱜ ᱵᱟᱯᱞᱟ ᱠᱚᱫᱚ ᱦᱩᱭᱩᱜ ᱜᱮᱭᱟ ᱥᱮ ᱵᱟᱝ?
ᱠᱚ ᱛᱟᱦᱮᱱ ᱜᱮᱭᱟ ᱠᱚ ᱟᱨ ᱛᱤᱛᱨᱤ ᱠᱩᱲᱤ ᱜᱤᱫᱽᱨᱟᱹ ᱫᱚ ᱟᱞᱮᱥᱮᱫ ᱫᱚ ᱩᱱᱤ ᱡᱟᱦᱟᱸᱭ ᱟᱛᱳ ᱨᱮᱱ ᱡᱚᱜᱽ ᱢᱟᱺᱡᱷᱤ ᱩᱱᱤ ᱜᱮ ᱯᱟᱸᱡᱟ ᱧᱟᱢ ᱠᱚᱣᱟᱭ᱾ ᱡᱟᱦᱟᱱᱟᱜ ᱡᱟᱦᱟᱱᱟᱜ ᱚᱥᱩᱵᱤᱫᱟ ᱠᱷᱟᱹᱛᱤᱨ ᱛᱮ ᱵᱟᱭ ᱛᱟᱦᱮᱸ ᱫᱟᱲᱮᱭᱟᱫᱟ ᱩᱱ ᱫᱚ ᱩᱱᱤ ᱟᱛᱳ ᱨᱮᱱ ᱦᱮᱸ ᱤᱭᱟ ᱱᱟᱭᱠᱮ ᱦᱟᱲᱟᱢ ᱜᱮ ᱱᱟᱭᱠᱮ ᱵᱩᱰᱷᱤ ᱴᱷᱤᱠ ᱜᱮᱭᱟ ᱩᱱᱠᱤᱱ ᱜᱮᱠᱤᱱ ᱠᱚᱣᱟ ᱛᱤᱛᱨᱤ ᱠᱩᱲᱤ ᱜᱤᱫᱽᱨᱟᱹ ᱫᱚ᱾
ᱟᱪᱪᱷᱟ ᱟᱪᱪᱷᱟ ᱛᱚᱵᱮ ᱟᱫᱚ ᱟᱯᱮ ᱥᱮᱱ ᱫᱚ ᱛᱤᱛᱨᱤ ᱠᱩᱲᱤ ᱫᱚ ᱚᱠᱟ ᱞᱮᱠᱟᱱ ᱠᱚ ᱵᱟᱪᱷᱟᱣ ᱠᱚ ᱛᱟᱦᱮᱱᱟ, ᱟᱞᱮ ᱥᱮᱫ ᱢᱟ ᱦᱚᱸᱜᱼᱚᱝᱠᱟᱱ ᱠᱚ ᱠᱚ ᱵᱟᱪᱷᱟᱣ ᱠᱚ᱾ ᱟᱨ ᱯᱩᱛᱷᱤ ᱠᱚᱨᱮ ᱦᱚᱸ ᱚᱞ ᱢᱮᱱᱟᱜ ᱟᱠᱟᱫ ᱜᱮᱭᱟ ᱡᱮ ᱡᱟᱦᱟᱸᱭ ᱠᱩᱲᱤ ᱦᱚᱯᱚᱱ ᱱᱤᱛ ᱫᱷᱟᱹᱵᱤᱡ ᱛᱮᱦᱚᱸ ᱟᱭᱟᱜ ᱦᱟᱥᱟ ᱫᱷᱩᱲᱤ ᱟᱹᱣᱨᱤ ᱜᱚᱴᱟᱭᱟ ᱩᱱᱤ ᱜᱮ ᱠᱚ ᱛᱤᱛᱨᱤ ᱠᱩᱲᱤᱭᱮᱭᱟ ᱢᱮᱱᱛᱮ ᱟᱫᱚ ᱟᱯᱮᱥᱮᱫ ᱫᱚ ᱚᱠᱟᱞᱮᱠᱟ? ᱯᱟᱪᱮᱫ ᱡᱟᱦᱟᱸᱭ ᱠᱩᱲᱤ ᱦᱚᱯᱱᱟᱜ ᱟᱠᱚᱣᱟᱜ ᱦᱟᱥᱟ ᱫᱷᱩᱲᱤ ᱠᱚ ᱠᱚᱴᱟᱣ ᱠᱟᱜᱼᱟ ᱩᱱᱠᱩ ᱠᱚ ᱛᱤᱛᱨᱤ ᱠᱚᱭᱟ ᱥᱮ ᱮᱸ ᱡᱟᱦᱟᱸ ᱫᱚ ᱦᱟᱥᱟ ᱫᱷᱩᱰᱤ ᱟᱣᱨᱤ ᱠᱚ ᱠᱚᱴᱟᱣᱟ᱾
ᱟᱫᱚ ᱚᱱᱟ ᱢᱟ ᱦᱟᱸᱜ ᱠᱷᱟᱱ ᱤᱧ ᱢᱟ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱚᱱᱟ ᱢᱟ ᱩᱱᱠᱤᱱ ᱡᱟᱦᱟᱸᱭ ᱡᱚᱜᱽ ᱢᱺᱡᱷᱤ ᱥᱮ ᱡᱟᱦᱟᱸᱭ ᱟᱛᱩ ᱨᱮᱱ ᱱᱟᱭᱠᱮ ᱩᱱᱠᱤᱱ ᱜᱮ ᱠᱤᱱ ᱯᱟᱸᱡᱟ ᱠᱚᱣᱟ᱾ ᱟᱫᱚ ᱠᱟᱴᱤᱡ ᱧᱚᱜ ᱠᱚᱜᱮ ᱦᱟᱸᱜ ᱠᱷᱟᱱ ᱫᱚ ᱛᱤᱛᱨᱤ ᱠᱚ ᱜᱮᱭᱟ, ᱡᱟᱦᱟᱸᱭ ᱠᱚᱢ ᱜᱮᱭᱟ ᱛᱟᱠᱚ ᱵᱚᱭᱮᱥ ᱠᱚ᱾ ᱠᱚ ᱵᱤᱥᱤ ᱵᱟᱝ ᱚᱱᱠᱟᱱ ᱠᱚᱜᱮ ᱩᱱᱠᱩ ᱠᱩᱲᱤ ᱜᱤᱫᱽᱨᱟᱹ᱾
ᱦᱳᱭ ᱦᱳᱭ ᱦᱳᱭ ᱮᱸ ᱮᱱᱠᱷᱟᱱ ᱫᱚ ᱚᱱᱟᱜᱮ ᱱᱟᱯᱟᱭᱟ᱾ ᱟᱨᱚ ᱡᱟᱹᱥᱛᱤ ᱠᱟᱭᱛᱮ ᱧᱮᱞᱚᱜᱼᱟ ᱡᱮ ᱦᱚᱸᱜ-ᱚᱭ ᱡᱟᱦᱟᱸ ᱫᱚ ᱵᱟᱯᱞᱟ‌ ᱨᱮ ᱦᱮᱸ ᱥᱮ᱾ ᱛᱚ ᱦᱩ-ᱩᱸᱝ ᱠᱩ ᱦᱮᱸ ᱟᱯᱮ ᱥᱮᱫ ᱫᱚ ᱦᱚᱸᱜᱼᱚᱭ ᱮᱸ ᱥᱩᱱᱩᱢ ᱥᱟᱥᱟᱝ ᱚᱡᱚᱜ ᱫᱚ ᱦᱩᱭᱩᱜ ᱜᱮᱭᱟ ᱥᱮ ᱵᱟᱝ ᱟᱨ ᱢᱮᱱᱟᱜ ᱟᱠᱟᱫᱟ ᱥᱮ ᱥᱮ ᱵᱟᱝ ᱥᱩᱱᱩᱢ ᱥᱟᱥᱟᱝ ᱚᱡᱚᱜ ᱫᱚ
ᱜᱮᱭᱟ ᱟᱨ ᱦᱩᱭᱩᱜ ᱜᱮᱭᱟ ᱟᱨ ᱥᱩᱱᱩᱢᱥᱟᱥᱟᱝ ᱚᱡᱚᱜ ᱵᱮᱜᱚᱨ ᱢᱟ ᱵᱟᱯᱞᱟ ᱫᱚ ᱵᱟᱝ ᱦᱩᱭᱩᱜᱼᱟ᱾ ᱟᱨ ᱦᱚᱲ ᱡᱩᱫᱤ ᱥᱩᱱᱩᱢ ᱥᱟᱥᱟᱝ ᱮᱢ ᱚᱡᱚᱜ ᱟᱭᱟ ᱠᱟᱹᱴᱤᱡ ᱪᱚᱨᱚᱠ ᱧᱚᱜ ᱜᱮ ᱮᱥᱮᱞ ᱢᱟᱨᱥᱟᱞ ᱧᱚᱜ ᱮ ᱧᱮᱞᱚᱜᱼᱟ᱾ ᱟᱨ ᱥᱟᱥᱟᱝ ᱢᱟ ᱢᱤᱫᱴᱟᱝ ᱞᱟᱹᱭᱟᱜ ᱠᱟᱱ ᱜᱮᱭᱟ ᱟᱨ ᱥᱟᱥᱟᱝ ᱡᱟᱦᱟᱱᱟᱜ ᱥᱟᱹᱜᱩᱱ ᱠᱟᱹᱢᱤ ᱠᱚᱨᱮᱜ ᱦᱚᱸ᱾ ᱚᱱᱟᱛᱮ ᱵᱟᱯᱞᱟ ᱢᱟ ᱢᱮᱱᱟᱜ ᱜᱮᱭᱟ ᱟᱨ ᱡᱟᱱᱟᱢ ᱨᱮᱦᱚᱸ ᱢᱮᱱᱟᱜ ᱜᱮᱭᱟ ᱥᱟᱥᱟᱝ ᱫᱚ᱾ ᱟᱫᱚ ᱟᱯᱮ ᱥᱮᱫ ᱜᱮ ᱚᱠᱟ ᱞᱮᱠᱟ?
ᱥᱟᱥᱟᱝ ᱫᱚ ᱥᱟᱱᱟᱢᱟᱜ ᱨᱮᱜᱮ ᱢᱮᱱᱟᱜᱼᱟ᱾ ᱡᱟᱱᱟᱢ ᱠᱷᱚᱱ ᱜᱩᱡᱩᱜ ᱫᱷᱟᱹᱵᱤᱡ ᱜᱮ ᱢᱮᱱᱟᱜ ᱟᱠᱟᱫᱟ᱾ ᱥᱟᱥᱟᱝ ᱫᱚ ᱚᱡᱚᱜ ᱠᱚᱜᱮᱭᱟ ᱠᱚ ᱟ ᱚᱱᱟ
ᱦᱳᱭ ᱦᱳᱭ᱾
ᱢᱩᱪᱟᱹᱫ ᱫᱷᱟᱹᱵᱤᱡ ᱮᱸ ᱛᱚᱵᱮ ᱚᱱᱟ ᱥᱟᱶᱛᱮ ᱦᱚᱜᱼᱚᱭ ᱡᱮ ᱛᱤᱛᱨᱤ ᱠᱩᱲᱤ ᱠᱚᱫᱚ ᱮᱸ ᱡᱟᱦᱟᱱᱟᱜ ᱫᱚᱠᱚ ᱮᱢᱟ ᱠᱚᱜᱮᱭᱟ ᱠᱷᱟᱹᱞᱤ ᱠᱷᱟᱹᱞᱤ ᱫᱚ ᱵᱟᱠᱚ ᱠᱚᱜᱤᱭᱟ ᱦᱮᱸᱥᱮ ᱟᱨ ᱛᱤᱱᱟᱹᱜ ᱫᱤᱱ ᱵᱟᱯᱞᱟ ᱵᱟᱝ ᱯᱩᱨᱟᱹᱜ ᱠᱟᱱ ᱩᱱᱟᱹᱜ ᱫᱤᱱ ᱮᱸ ᱚᱱᱟ ᱡᱟᱦᱟᱸ ᱚᱲᱟᱜ ᱨᱮ ᱵᱟᱯᱞᱟ ᱦᱩᱭᱩᱜ ᱠᱟᱱᱟ ᱚᱱᱟ ᱚᱲᱟᱜ ᱨᱮᱜᱮ ᱥᱮᱴᱛᱜ ᱠᱷᱚᱱᱟᱜ ᱟᱹᱭᱩᱵ ᱫᱷᱟᱹᱵᱤᱡ ᱡᱚᱢ ᱧᱩ ᱞᱟᱹᱜᱤᱫ ᱫᱚᱠᱚ ᱮᱢᱟ ᱠᱚᱜᱮᱭᱟ᱾ ᱟᱫᱚ ᱟᱯ ᱯᱮ ᱥᱮᱜ ᱜᱮ ᱚᱠᱟ ᱞᱮᱠᱟ ᱥᱟᱶᱛᱮ ᱦᱚᱸᱜ-ᱚᱱᱠᱟ ᱯᱮᱱᱴ ᱡᱟᱢᱟ ᱠᱚᱦᱚᱸ ᱠᱚ ᱠᱤᱨᱤᱧ ᱠᱩᱜᱮᱭᱟ᱾ ᱟᱫᱚ ᱟᱯᱮ ᱥᱮᱫ ᱫᱚᱠᱚ ᱠᱤᱨᱤᱧ ᱠᱚᱜᱮᱭᱟ ᱥᱮ ᱵᱟᱝᱟ?
ᱟᱞᱮ ᱥᱮᱫ ᱫᱚ ᱩᱱᱠᱤᱱ ᱡᱟᱦᱟᱸᱭ ᱛᱟᱹᱛᱨᱟᱹ ᱠᱩᱲᱤ ᱜᱤᱫᱽᱨᱟᱹ ᱟᱛᱳ ᱨᱮᱱ ᱱᱟᱭᱠᱮ ᱦᱟᱲᱟᱢᱮ ᱯᱟᱸᱡᱟ ᱟᱹᱜᱩ ᱠᱤᱱᱟᱹ ᱟᱨ ᱤᱱᱟᱹ ᱛᱟᱭᱚᱢ ᱠᱷᱚᱱᱟᱜ ᱜᱮ ᱟᱹᱝᱠᱤᱱ ᱡᱟᱦᱟᱸᱭ ᱟᱭᱳᱼᱵᱟᱵᱟ ᱩᱱᱠᱤᱱ ᱜᱮ ᱫᱟᱭᱤᱛᱛᱚ ᱫᱚᱠᱤᱱ ᱦᱟᱛᱟᱣᱟ ᱩᱱᱠᱤᱱ ᱡᱟᱛᱮ ᱡᱚᱢ ᱧᱩ ᱨᱮ ᱡᱟᱦᱟᱸ ᱟᱱᱟᱴ ᱮᱸᱴᱠᱮᱴ ᱴᱚᱬᱮ ᱟᱞᱚ ᱦᱩᱭᱩᱜ ᱢᱟ ᱛᱟᱦᱮᱱ ᱯᱚᱨᱮ ᱟᱨ ᱡᱟᱦᱟᱸᱭ ᱩᱱᱠᱤᱱ ᱮᱸᱜᱟᱛ ᱟᱯᱟᱛ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱡᱟᱶᱟᱭᱮ ᱠᱟᱱ ᱫᱚ᱾ ᱩᱱᱠᱩ ᱴᱷᱮᱡ ᱜᱮ ᱩᱱᱠᱤᱱ ᱫᱚᱠᱤᱱ ᱛᱟᱦᱮᱱᱟ᱾ ᱛᱤᱱᱟᱹᱜ ᱫᱤᱱ ᱵᱟᱯᱞᱟ ᱵᱟᱝ ᱢᱩᱪᱟᱹᱫᱟᱜ-ᱟ᱾ ᱵᱟᱯᱞᱟ ᱢᱩᱪᱟᱹᱫ ᱦᱤᱞᱳᱜ ᱫᱚ ᱟᱫᱚ ᱡᱟᱦᱟᱸ ᱚᱱᱮ ᱥᱟᱹᱜᱩᱱ ᱴᱷᱤᱞᱤ ᱛᱮ ᱫᱟᱜ ᱠᱤᱱ ᱫᱤᱯᱤᱞ ᱟᱹᱜᱩᱭᱟᱹᱠᱤᱱ ᱟᱨ ᱢᱤᱫᱴᱟᱝ ᱫᱷᱩᱛ ᱛᱤ ᱠᱚ ᱠᱟᱹᱰᱩᱢ ᱟᱹᱠᱤᱱᱟ ᱢᱤᱫᱴᱟᱝ ᱜᱮ᱾ ᱵᱟᱨ ᱦᱚᱲ ᱵᱟᱨ ᱫᱷᱟᱨᱮ ᱠᱚ ᱠᱟᱹᱰᱷᱩᱢ ᱟᱹᱠᱤᱱᱟ, ᱚᱱᱟ ᱜᱮ ᱠᱟᱹᱰᱩᱢ ᱠᱟᱛᱮ ᱠᱤᱱ ᱫᱤᱯᱤᱞ ᱟᱹᱜᱩᱭᱟᱛᱚ ᱫᱟᱜ ᱵᱟᱯᱞᱟ ᱥᱚᱢᱚᱭ᱾ ᱥᱟᱹᱜᱩᱱ ᱴᱷᱤᱞᱤ ᱛᱮ ᱟᱫᱚ ᱛᱟᱦᱚᱞᱮ ᱚᱱᱟ ᱡᱟᱦᱟᱸ ᱫᱷᱚᱛ
ᱟ ᱟᱪᱪᱷᱟ ᱟᱪᱪᱷᱟ ᱛᱚᱵᱮ ᱟᱹᱰᱤ ᱟᱹᱰᱤ ᱱᱟᱯᱟᱭ ᱟᱯᱮ ᱥᱮᱫ ᱫᱚ᱾ ᱟᱫᱚᱻ ᱡᱟᱦᱟᱸ ᱧᱮᱞᱚᱜ-ᱟ ᱦᱚᱸᱜᱼ ᱚᱭ ᱵᱟᱯᱞᱟᱨᱮ ᱦᱮᱸᱥᱮ, ᱵᱟᱯᱞᱟ ᱨᱮᱫᱚ ᱟᱯᱮ ᱫᱚᱻ ᱢᱟᱱᱮ ᱪᱮᱫ ᱥᱟᱦᱟᱱ ᱠᱚᱛᱮ ᱯᱮ ᱵᱷᱳᱡᱽ ᱠᱚᱫᱚ ᱠᱚ ᱤᱥᱤᱱ ᱜᱮᱭᱟ ᱠᱚᱲᱟ ᱜᱤᱫᱽᱨᱟᱹ ᱦᱩᱭᱩᱜ ᱦᱮᱸᱥᱮ ᱟᱞᱮ ᱥᱮᱫ ᱢᱟ ᱦᱚᱸᱜ ᱚᱭ ᱛᱟᱞᱮ ᱥᱟᱦᱟᱱ ᱠᱚ ᱢᱮᱱᱟᱜ-ᱟ᱾ ᱠᱷᱟᱹᱛᱤᱨ ᱛᱮ ᱡᱟᱹᱥᱛᱤ ᱛᱟᱞᱮ ᱥᱟᱦᱟᱱ ᱜᱮᱠᱚ ᱵᱮᱵᱚᱦᱟᱨᱟ᱾ ᱟᱫᱚ ᱟᱯᱮ ᱥᱮᱫ ᱫᱚ ᱪᱮᱫ ᱥᱟᱦᱟᱱ ᱠᱚᱻ ᱠᱟᱹᱢᱤ ᱨᱮᱠᱚ ᱞᱟᱜᱟᱣ ᱜᱮᱭᱟ ᱱᱚᱜᱼᱚᱭ ᱵᱷᱚᱡᱽ ᱤᱥᱤᱱ ᱠᱚᱨᱮ ᱫᱚ?
ᱩᱸ ᱟᱞᱮ ᱥᱮᱫ ᱫᱚ ᱥᱟᱨᱡᱚᱢ ᱫᱟᱨᱮ ᱫᱚ ᱠᱷᱩᱵ ᱠᱚᱢ ᱜᱮ ᱵᱮᱥᱤᱨ ᱵᱷᱟᱜᱽ ᱮ ᱟᱠᱟᱥ ᱵᱟᱱᱤ ᱫᱟᱨᱤ ᱠᱚ᱾ ᱟᱨ ᱥᱟᱶᱛᱮ ᱪᱚᱞᱞᱟ ᱠᱚ, ᱵᱟᱯᱞᱟ ᱠᱚ ᱢᱤᱫ ᱵᱟᱨ ᱫᱚᱠᱚ ᱢᱮᱥᱟᱣᱟᱜ ᱜᱮᱭᱟ᱾ ᱵᱮᱥᱤᱨ ᱵᱷᱟᱜᱽ ᱜᱮ ᱟᱠᱟᱥᱯᱟᱱᱤ ᱫᱚ